ᱦᱮᱞᱳ ᱜᱚᱢᱠᱮ ᱟᱸᱡᱚᱢ ᱫᱟᱵᱮᱱ
ᱦᱚᱭ ᱜᱚᱢᱠᱮ ᱟᱸᱡᱚᱢᱚᱜ ᱠᱟᱱᱟ
ᱟᱪᱪᱷᱟ ᱡᱚᱦᱟᱨ ᱜᱮ ᱜᱚᱝᱠᱮ
ᱦᱳᱭ ᱜᱚᱝᱠᱮ ᱡᱚᱦᱟᱨ ᱜᱮ ᱟᱫᱚ ᱛᱟᱦᱚᱞᱮ ᱜᱚᱢᱠᱮ ᱚᱠᱟᱞᱮᱠᱟ ᱢᱮᱱᱟᱜ ᱵᱤᱱᱟ
ᱦᱮ ᱟᱹᱞᱤᱧ ᱫᱚ ᱵᱮᱥ ᱵᱟᱲᱟ ᱜᱮ ᱦᱮᱱᱟᱜ ᱞᱤᱧᱟ ᱛᱚ ᱟᱵᱮᱱ ᱜᱮ ᱪᱮᱫᱠᱟ ᱦᱮᱱᱟᱜ ᱵᱤᱱᱟ
ᱦᱳᱭ ᱜᱚᱝᱠᱮ ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱟᱨ ᱱᱟᱯᱟᱭ ᱛᱟᱦᱮᱸ ᱞᱮᱱ ᱠᱷᱟᱱ ᱜᱮ ᱟᱹᱰᱤ ᱱᱟᱯᱟᱭ ᱥᱟᱱᱟᱢ ᱠᱚᱜᱮ
ᱦᱮᱸ ᱦᱮᱸ ᱱᱟᱯᱟᱭ ᱛᱟᱦᱚᱞᱮ ᱜᱚᱝᱠᱮ ᱪᱮᱫ ᱠᱚ ᱪᱤᱠᱟᱹᱭ ᱦᱩᱭᱩᱜ ᱠᱟᱱᱟ ᱪᱮᱫ ᱠᱚ ᱠᱟᱹᱢᱤ ᱠᱟᱡᱽ ᱠᱚ
ᱟᱫᱚ ᱜᱚᱝᱠᱮ ᱱᱚᱜ-ᱚᱭ ᱱᱤᱛᱚᱜ ᱜᱮ ᱱᱟᱦᱟᱜ ᱠᱷᱟᱱ ᱟᱹᱭᱩᱵ ᱜᱚᱫ ᱟᱠᱟᱱᱟ ᱟᱫᱚ ᱛᱤᱦᱤᱧ ᱫᱚ ᱫᱟᱜ ᱠᱮᱫᱟᱭ ᱚᱱᱟ ᱠᱷᱟᱹᱛᱤᱨ ᱵᱚᱞ ᱠᱷᱮᱞ ᱠᱚᱦᱚᱸ ᱵᱟᱝ ᱪᱟᱞᱟᱣ ᱦᱩᱭ ᱞᱮᱱᱟ ᱟᱨ ᱫᱟᱬᱟᱱ ᱱᱟᱜ ᱟᱹᱭᱩᱵ ᱵᱮᱞᱟ ᱠᱚᱛᱮ ᱵᱟᱡᱟᱨ ᱥᱮᱫ ᱪᱟᱞᱟᱜ ᱦᱩᱭᱩᱜᱼᱟ ᱫᱚᱠᱟᱱ ᱥᱮᱫ ᱠᱚ ᱛᱟᱦᱚᱞᱮ ᱜᱚᱝᱠᱮ ᱟᱢ ᱫᱚ, ᱪᱮᱫ ᱠᱚᱢ ᱪᱤᱠᱟᱹ ᱵᱟᱲᱟᱭᱮᱫᱟ?
ᱪᱮᱫ ᱦᱚᱸ ᱵᱟᱝ ᱱᱚᱜᱼᱚᱭ ᱵᱷᱟᱜ ᱥᱮᱫ ᱜᱮ ᱩᱰᱩᱠ ᱦᱩᱭ ᱟᱠᱟᱱᱟ ᱛᱟᱞᱦᱮ ᱟᱨ ᱟᱞᱮ ᱟᱹᱛᱩ ᱨᱮᱱ ᱜᱤᱫᱽᱨᱟᱹ ᱠᱚᱫᱚ ᱵᱟᱹᱱᱩᱜ ᱠᱚᱣᱟ ᱥᱮᱨᱚᱠᱚᱢ ᱡᱚᱛᱚ ᱠᱟᱹᱢᱤ ᱠᱚᱠᱚ ᱥᱮᱱ ᱠᱟᱱᱟ ᱵᱟᱭᱨᱮ ᱠᱟᱹᱢᱤ ᱠᱚ ᱛᱟᱞᱦᱮ ᱠᱷᱮᱞ ᱠᱚᱫᱚ ᱵᱟᱝ ᱦᱩᱭᱩᱜ ᱜᱮᱭᱟ ᱛᱟᱞᱦᱮ ᱳᱭ ᱢᱟᱡᱟᱱ ᱵᱮᱲᱟ ᱫᱚ ᱱᱚᱝᱠᱟ ᱢᱚᱲ ᱥᱮᱫ ᱪᱟᱞᱟᱣ ᱠᱤᱱ ᱵᱟᱭ ᱤᱭᱟ ᱫᱚ ᱚᱠᱟᱥᱮᱫ ᱨᱮ ᱠᱟᱹᱴᱤᱡ ᱠᱷᱩᱪᱩᱨ ᱵᱟᱲᱟᱭ ᱦᱩᱭᱩᱜᱼᱟ ᱯᱷᱳᱱ ᱠᱚ ᱧᱮᱞ ᱵᱟᱲᱟᱭ ᱦᱩᱭᱩᱜᱼᱟ ᱠᱟᱹᱴᱤᱡ, ᱛᱟᱦᱚᱞᱮ ᱜᱚᱝᱠᱮᱼᱼ ᱟᱯᱮ ᱥᱮᱫ ᱫᱚ ᱪᱟᱥ ᱠᱟᱹᱢᱤ ᱠᱚ ᱛᱤᱱᱟᱹᱜ ᱞᱟᱦᱟ ᱟᱠᱟᱱᱟ?
ᱦᱚᱭ ᱜᱚᱝᱠᱮ ᱟᱞᱮ ᱥᱮᱫ ᱫᱚ ᱱᱟᱦᱜ ᱪᱟᱥ ᱠᱟᱹᱢᱤ ᱫᱚ ᱟᱹᱰᱤ ᱟᱸᱴ ᱫᱚ ᱱᱟᱦᱜ ᱵᱟᱝ ᱞᱟᱦᱟᱣ ᱠᱷᱚᱱᱟᱜ ᱡᱟᱦᱟᱸ ᱞᱮᱠᱟ ᱱᱤᱭᱟᱹ ᱞᱟᱦᱟ ᱧᱚᱜ ᱮ ᱫᱟᱜ ᱞᱮᱫᱟ ᱱᱟᱦᱟᱜ ᱟᱫᱚ ᱚᱱᱟ ᱫᱟᱜ ᱨᱮᱜᱮ ᱦᱩᱲᱩ ᱠᱚᱫᱚᱞᱮ ᱟᱯᱷᱚᱨ ᱵᱟᱲᱟ ᱟᱠᱟᱫᱟ ᱟᱫᱚ ᱨᱚᱦᱚᱭ ᱛᱚ ᱟᱹᱣᱨᱤ ᱞᱮ ᱨᱚᱦᱚᱭᱟ
ᱚ ᱟᱪᱪᱷᱟ ᱪᱟ ᱦᱮᱸ ᱜᱚᱝᱠᱮ ᱟᱞᱮ ᱦᱚᱸ ᱱᱚᱝᱠᱟ ᱜᱮ ᱛᱟᱦᱚᱞᱮ ᱛᱚᱞᱟ ᱠᱚᱫᱚᱞᱮ ᱜᱤᱲᱤᱭ ᱠᱟᱫᱟ ᱨᱚᱦᱚᱭ ᱠᱚᱫᱚ ᱟᱹᱣᱨᱤ ᱦᱩᱭᱩᱜᱼᱟ ᱱᱚᱜᱼᱚᱭ ᱫᱟᱜ ᱵᱟᱲᱟᱭᱫᱟ ᱛᱟᱞᱮᱦᱮ ᱚᱱᱟ ᱛᱚᱞᱟ ᱠᱚᱦᱚᱸ ᱦᱟᱨᱟᱜᱼᱟ ᱟᱥᱛᱮ ᱟᱥᱛᱮ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱼᱼ ᱠᱟ ᱵᱚᱨᱥᱟ ᱨᱮᱜᱮ ᱯᱮ ᱨᱚᱦᱚᱭ ᱯᱮ ᱥᱮ ᱱᱚᱝᱠᱟ ᱫᱷᱚᱨᱚᱱ ᱦᱩᱲᱩ ᱠᱚᱦᱚᱸᱯᱮ ᱪᱟᱥ ᱜᱮᱭᱟ
ᱟᱪᱪᱷᱟ ᱟᱹᱰᱤ ᱱᱟᱯᱟᱭ ᱜᱚᱝᱠᱮ ᱟᱫᱚ ᱟᱞᱮ ᱥᱮᱫ ᱫᱚ ᱱᱟᱦᱟᱜᱼᱼ ᱱᱚᱜ-ᱚ ᱱᱚᱝᱠᱟ ᱫᱟᱜ ᱨᱮᱱᱟᱜ ᱵᱮᱵᱚᱥᱛᱟ ᱠᱚ ᱩᱱᱟᱹᱜ ᱴᱟ ᱵᱟᱹᱱᱩᱜᱼᱟ ᱛᱚ ᱟᱫᱚ ᱱᱚᱜᱼᱚᱭ ᱥᱮᱨᱢᱟ ᱫᱟᱜ ᱵᱷᱚᱨᱥᱟ ᱜᱮ ᱦᱩᱲᱩ ᱠᱚᱫᱚᱞᱮ ᱨᱚᱦᱚᱭ ᱫᱟ ᱟᱞᱮ ᱥᱮᱫ ᱫᱚ ᱟᱨ ᱜᱚᱝᱠᱮ ᱟᱯᱮ ᱥᱮᱫ ᱫᱚ ᱛᱟᱦᱚᱞᱮ ᱥᱮᱨᱢᱟᱨᱮ ᱛᱤᱱᱟᱹᱜ ᱫᱷᱟᱣ ᱦᱩᱲᱩ ᱯᱮ ᱨᱚᱦᱚᱭᱟ?
ᱚᱜ ᱟᱞᱮ ᱥᱮᱫ ᱦᱚᱸ ᱜᱚᱝᱠᱮ ᱢᱤᱫ ᱫᱷᱟᱣ ᱜᱮᱞᱮ ᱨᱚᱦᱚᱭᱟ ᱱᱚᱛᱮ ᱦᱚᱸ ᱦᱮᱸ ᱥᱮᱨᱚᱠᱚᱢ ᱢᱟᱱᱮ ᱠᱮᱱᱮᱞ ᱫᱟᱜ ᱥᱮ ᱥᱟᱢ ᱢᱟᱨᱥᱟᱞ ᱨᱮᱱᱟᱜ ᱵᱮᱵᱚᱥᱛᱷᱟ ᱵᱟᱹᱱᱩᱜᱼᱟ ᱛᱟᱞᱦᱮ ᱫᱷᱚᱨᱚᱱ ᱨᱮᱫᱚ ᱵᱟᱸᱫ ᱠᱚ ᱱᱟᱜ ᱫᱟᱜ ᱦᱚᱸ ᱟᱸᱡᱮᱫᱚᱜᱼᱟ ᱛᱟᱞᱦᱮ ᱢᱤᱫ ᱫᱷᱟᱣ ᱜᱮ ᱪᱟᱥ ᱫᱚ ᱦᱩᱭᱩᱜᱼᱟ ᱦᱮᱸ ᱛᱟᱦᱞᱮ ᱜᱚᱝᱠᱮ ᱟᱯᱮ ᱥᱮᱫ ᱚᱱᱠᱟ ᱥᱚᱵᱡᱤ ᱠᱚ ᱪᱮᱫ ᱪᱮᱫ ᱯᱮ ᱪᱟᱥ ᱟᱯᱮ ᱥᱮ ᱪᱟᱥ ᱠᱚᱫᱚ ᱵᱟᱝ ᱦᱩᱭᱩᱜᱼᱟ ᱥᱚᱵᱽᱡᱤ ᱨᱮᱱᱟᱜ
ᱦᱮᱸ ᱦᱩᱭᱩᱜ ᱜᱮᱭᱟ ᱥᱚᱵᱽᱡᱤ ᱠᱚᱫᱚ ᱥᱚᱵᱽᱡᱤ ᱠᱚᱫᱚ ᱞᱟᱹᱭ ᱜᱟᱱᱚᱜᱼᱟ ᱟᱞᱮᱥᱮᱫ ᱫᱚ ᱟᱹᱞᱩ ᱦᱩᱭᱩᱜ ᱵᱤᱞᱟᱹᱛᱤ ᱦᱩᱭᱩᱜᱼᱟ ᱵᱮᱸᱜᱟᱲ ᱦᱩᱭᱩᱜᱼᱟ ᱟᱨ ᱱᱚᱝᱠᱟ ᱢᱟᱹᱨᱤᱪ ᱠᱚ ᱦᱩᱭᱩᱜᱼᱟ ᱟᱨ ᱡᱷᱤᱸᱜᱟᱹ ᱯᱚᱴᱚᱞ ᱥᱟᱱᱟᱢ ᱞᱮᱠᱟᱱ ᱥᱚᱵᱽᱡᱤ ᱠᱚᱜᱮ ᱦᱩᱭᱩᱜ ᱜᱮᱭᱟ ᱩᱱᱟᱹᱜ ᱫᱚ ᱵᱟᱡᱟᱨ ᱠᱷᱚᱱ ᱫᱚ ᱱᱟᱦᱜ ᱵᱟᱞᱮ ᱠᱤᱨᱤᱧ ᱟᱹᱜᱩᱭ ᱜᱮᱭᱟ ᱟᱨ ᱜᱚᱝᱠᱮ ᱟᱯᱮ ᱥᱮᱫ ᱫᱚ
ᱦᱮᱸ ᱜᱚᱝᱠᱮ ᱥᱚᱵᱽᱡᱤ ᱠᱚᱫᱚ ᱟᱞᱮ ᱱᱚᱸᱰᱮ ᱫᱚ ᱫᱚᱢᱮ ᱜᱮᱞᱮ ᱨᱚᱦᱚᱭᱟᱞᱮ ᱦᱮᱸ ᱟᱞᱮᱜ ᱜᱮ ᱵᱟᱞᱮ ᱨᱚᱦᱚᱭᱟ ᱵᱟᱠᱷᱟᱱ ᱟᱞᱮ ᱟᱛᱩ ᱨᱮᱱ ᱡᱟᱦᱟᱸᱭ ᱵᱟᱹᱠᱤ ᱦᱚᱲ ᱠᱚᱫᱚ ᱠᱚ ᱨᱚᱦᱚᱭ ᱜᱮᱭᱟ ᱠᱚ ᱟᱞᱮᱭᱟᱜ ᱠᱷᱮᱛ ᱠᱚᱫᱚ ᱡᱷᱚᱛᱚ ᱵᱟᱹᱭᱦᱟᱹᱲ ᱨᱮ ᱛᱟᱦᱚᱞᱮ ᱦᱩᱲᱩ ᱪᱟᱥ ᱪᱷᱟᱲᱟ ᱮᱴᱟᱜᱟᱜ ᱠᱤᱪᱷᱩ ᱫᱚ ᱵᱟᱝ ᱟ ᱦᱩᱲᱩ ᱥᱮ ᱠᱷᱚᱛᱥᱟᱞ ᱛᱩᱲᱤ ᱠᱚ ᱫᱚ ᱦᱳᱭ ᱚᱱᱟ ᱠᱚᱫᱚ ᱜᱟᱱᱚᱜᱼᱟ ᱱᱚᱝᱠᱟ ᱥᱚᱵᱽᱡᱤ ᱞᱮᱠᱟᱱᱟᱜ ᱟᱨᱠᱤ ᱦᱮᱸ ᱟᱹᱞᱩ ᱵᱤᱞᱟᱹᱛᱤ ᱥᱮ ᱠᱚᱯᱤ ᱠᱚ ᱚᱱᱠᱟᱱᱟᱜ ᱡᱟᱭᱜᱟ ᱠᱚᱫᱚ ᱢᱟᱹᱱᱩᱜᱼᱟ ᱨᱚᱦᱚᱭ ᱨᱮᱱᱟᱜ ᱡᱟᱭᱜᱟ ᱠᱚ ᱛᱟᱦᱚᱞᱮ ᱟᱞᱮᱭᱟᱜ ᱟᱹᱛᱩ ᱦᱚᱸ ᱜᱚᱝᱠᱮ ᱢᱤᱫᱴᱮᱱ ᱪᱮᱫ ᱞᱤᱧ ᱞᱟᱹᱭᱟ ᱦᱮᱸ ᱥᱚᱵᱽᱡᱤ ᱱᱤᱭᱟᱹ ᱫᱚ ᱢᱟᱱᱮ ᱫᱚᱢᱮ ᱜᱮ ᱧᱩᱛᱩᱢᱟᱱ ᱟᱹᱛᱩ ᱛᱟᱞᱮ ᱛᱟᱦᱚᱞᱮ ᱟᱞᱮᱭᱟᱜ ᱟᱹᱛᱩ ᱧᱩᱛᱩᱢ ᱠᱚ ᱞᱟᱹᱭ ᱞᱮᱠᱷᱟᱱ ᱠᱚ ᱦᱮᱸ ᱫᱷᱟᱨᱮᱯ ᱯᱟᱥᱮ ᱦᱚᱲ ᱥᱮ ᱫᱤᱠᱩ ᱠᱚᱦᱚᱸ ᱠᱚ ᱞᱟᱹᱭᱟ ᱠᱚ ᱡᱮ ᱦᱮᱸ ᱦᱮᱸ ᱱᱚᱸᱰᱮ ᱫᱚ ᱫᱚᱢᱮ ᱥᱚᱵᱽᱡᱤ ᱠᱚ ᱠᱚ ᱨᱚᱦᱚᱭᱟ ᱠᱚ ᱛᱟᱞᱦᱮ ᱟᱞᱮᱟᱜ ᱟᱞᱮ ᱴᱷᱮᱱ ᱦᱚᱸ ᱱᱚᱝᱠᱟ ᱥᱚᱵᱽᱡᱤ ᱦᱟᱛᱟᱣ ᱠᱚ ᱦᱤᱡᱩᱜᱼᱟ ᱥᱮ ᱟᱞᱮ ᱦᱚᱸᱞᱮ ᱤᱫᱤ ᱦᱚᱴᱚ ᱠᱟᱜᱼᱟ ᱦᱮᱸ ᱵᱟᱡᱟᱨ ᱠᱚᱛᱮ ᱛᱟᱦᱞᱮ ᱥᱚᱵᱽᱡᱤ ᱨᱮᱱᱟᱜ ᱫᱚ ᱵᱷᱟᱞᱮ ᱜᱮ ᱧᱩᱛᱩᱢ ᱦᱮᱱᱟᱜᱼᱟ ᱟᱞᱮ ᱟᱛᱩ ᱨᱮ ᱩ ᱦᱩᱸ
ᱟᱪᱪᱷᱟ ᱟᱹᱰᱤ ᱱᱟᱯᱟᱭ ᱛᱟᱦᱚᱞᱮ ᱜᱚᱝᱠᱮ ᱟᱯᱮ ᱥᱮᱫ ᱫᱚ ᱥᱟᱱᱟᱢ ᱞᱮᱠᱟᱱᱟᱜ ᱜᱮ ᱪᱟᱥ ᱦᱩᱭᱩᱜᱼᱟ ᱵᱟᱝ
ᱦᱮᱸ ᱦᱮᱸ ᱥᱟᱱᱟᱢ ᱞᱮᱠᱟᱱᱟᱜ ᱜᱮ
ᱟᱫᱚ ᱜᱚᱝᱠᱮ ᱢᱤᱫᱴᱟᱝ ᱠᱩᱠᱞᱤ ᱱᱟᱦᱟᱜ ᱤᱧ ᱫᱚᱦᱚᱭᱮᱫᱟ ᱛᱟᱦᱞᱮ ᱱᱚᱜᱼᱚᱭ ᱦᱚᱞᱟ ᱢᱟᱫᱷᱮᱨ ᱡᱟᱦᱟᱸ ᱟᱵᱚ ᱥᱤᱫᱟᱹ ᱠᱟᱱᱦᱩ ᱦᱩᱞ ᱢᱟᱦᱟᱸ ᱦᱩᱭᱱᱟ ᱱᱟᱦᱟᱜ ᱱᱚᱣᱟ ᱚᱠᱟ ᱞᱮᱠᱟ ᱯᱮ ᱢᱟᱱᱟᱣ ᱵᱟᱛᱟᱣ ᱠᱮᱫ ᱛᱟᱵᱚᱱᱟ ᱟᱯᱮ ᱥᱮᱫ ᱫᱚ
ᱦᱮᱸ ᱜᱚᱝᱠᱮ ᱱᱚᱣᱟ ᱫᱚ ᱫᱚᱢᱮ ᱞᱟᱦᱟ ᱛᱮ ᱠᱷᱚᱱᱟᱜ ᱫᱚ ᱵᱟᱞᱮ ᱢᱟᱱᱟᱣ ᱵᱟᱛᱟᱣ ᱛᱟᱦᱮᱸᱫ ᱡᱟᱦᱟᱸ ᱦᱮᱸ ᱱᱚᱣᱟ ᱞᱮ ᱢᱟᱱᱟᱣ ᱵᱟᱛᱟᱣ ᱫᱚ ᱳᱭ ᱯᱟᱸᱪ ᱪᱷᱚ ᱵᱚᱪᱷᱚᱨ ᱦᱩᱭᱩᱜ ᱠᱟᱱᱟ ᱱᱚᱣᱟ ᱠᱷᱚᱱᱟᱜ ᱞᱮ ᱟᱨᱟᱢᱵᱚ ᱠᱟᱫᱟ ᱮᱴᱟᱜ ᱥᱮᱫ ᱫᱚ ᱦᱮᱸ ᱟᱹᱰᱤ ᱫᱤᱱ ᱠᱷᱚᱱᱟᱜ ᱜᱮ ᱠᱚ ᱯᱟᱞᱟᱣ ᱟᱠᱚ ᱛᱟᱦᱞᱮ ᱟᱞᱮ ᱦᱚᱸᱞᱮ ᱞᱟᱹᱭ ᱮᱫᱟ ᱡᱮ ᱯᱟᱞᱟᱣ ᱟᱵᱚᱱ ᱱᱚᱣᱟ ᱠᱚ ᱫᱚ ᱟᱵᱚᱣᱟᱜ ᱥᱟᱱᱛᱟᱲ ᱥᱚᱢᱟᱡᱽ ᱨᱮᱱᱟᱜ ᱢᱤᱫ ᱴᱮᱱ ᱦᱮᱸ ᱞᱟᱹ ᱞᱟᱹᱠᱛᱤ ᱠᱟᱱ ᱡᱤᱱᱤᱥ ᱠᱟᱱ ᱜᱮᱭᱟ ᱡᱮ ᱱᱚᱣᱟ ᱫᱚ ᱥᱚᱨᱚᱱ ᱠᱟᱛᱮᱜ ᱫᱚᱦᱚ ᱞᱟᱹᱜᱤᱫ ᱛᱮ ᱛᱟᱞᱦᱮ ᱟᱞᱮ ᱱᱚᱣᱟ ᱡᱟᱦᱟᱸ ᱦᱩᱞ ᱢᱟᱦᱟ ᱫᱤᱱ ᱨᱮᱫᱚ ᱥᱮᱛᱟᱜ ᱨᱮᱞᱮ ᱛᱩᱯᱩ ᱦᱤᱡᱩᱜᱼᱟ ᱦᱮᱸ ᱛᱟᱞᱟ ᱠᱩᱞᱦᱤ ᱨᱮ ᱱᱚᱠᱟ ᱡᱟᱣᱨᱟ ᱠᱟᱛᱮᱜ ᱟᱛᱩ ᱢᱚᱬᱮ ᱦᱚᱲ ᱠᱚ ᱡᱟᱦᱟᱸᱭ ᱡᱮᱢᱚᱱ ᱥᱚᱢᱚᱭ ᱠᱟᱛᱮᱫ ᱠᱚ ᱡᱟᱭᱨᱟ ᱫᱟᱲᱮᱭᱟᱜᱼᱟ ᱛᱟᱯᱚᱨ ᱱᱩᱠᱩ ᱢᱟᱺᱡᱷᱤ ᱱᱟᱭᱠᱮ ᱠᱚ ᱛᱚ ᱦᱮᱱᱟᱜ ᱠᱚ ᱜᱮᱭᱟ ᱛᱟᱦᱞᱮ ᱛᱟᱞᱟ ᱠᱩᱞᱦᱤ ᱨᱮ ᱩᱱ ᱦᱤᱞᱟᱹᱜ ᱫᱚ ᱱᱚᱣᱟ ᱥᱟᱨᱡᱚᱢ ᱰᱟᱹᱨ ᱞᱮ ᱢᱟᱜ ᱤᱫᱤᱭᱟ ᱟᱨ ᱞᱮ ᱵᱤᱫᱟ ᱛᱟᱦᱞᱮ ᱚᱸᱰᱮ ᱜᱮ ᱟᱞᱮ ᱴᱷᱮᱱ ᱫᱚ ᱥᱤᱫᱩ ᱠᱟᱹᱱᱦᱩ ᱛᱟᱹᱠᱤᱱᱟᱜ ᱢᱩᱨᱛᱤ ᱠᱚᱫᱚ ᱵᱟᱹᱱᱩᱜᱼᱟ ᱛᱟᱞᱦᱮ ᱚᱱᱟ ᱯᱷᱳᱴᱳ ᱨᱮᱜᱮ ᱞᱮ ᱱᱚᱠᱟ ᱞᱮ ᱯᱩᱡᱟᱹ ᱯᱟᱥᱟ ᱟᱠᱤᱱᱟ ᱱᱟᱭᱠᱮ ᱦᱟᱲᱟᱢ ᱮ ᱫᱷᱩᱯ ᱫᱷᱩᱱᱟᱹ ᱟᱛᱮᱜ ᱦᱮᱸ ᱛᱟᱨᱯᱚᱨ ᱢᱟᱺᱡᱷᱤ ᱦᱟᱲᱟᱢ ᱠᱟᱹᱴᱤᱡ ᱱᱚᱣᱟ ᱱᱤᱭᱮ ᱜᱮ ᱠᱟᱛᱷᱟᱭ ᱨᱚᱲᱟ ᱡᱮ ᱪᱮᱫ ᱞᱟᱹᱜᱤᱫ ᱵᱚᱱ ᱯᱟᱞᱟᱣ ᱮᱫᱟ ᱦᱮᱸ ᱥᱤᱫᱩ ᱠᱟᱹᱱᱦᱩ ᱛᱟᱹᱠᱤᱱ ᱚᱠᱚᱭ ᱠᱤᱱ ᱛᱟᱦᱮᱸ ᱞᱮᱱᱟ ᱦᱳᱭ ᱚᱱᱮ ᱚᱱᱟ ᱛᱟᱯᱚᱨ ᱱᱚᱝᱠᱟ ᱯᱚᱨᱥᱟᱫ ᱞᱮᱠᱟᱛᱮ ᱡᱟᱦᱟᱸ ᱠᱚ ᱞᱟᱹᱭᱮᱫ ᱮᱸ ᱮᱸ ᱚᱱᱮ ᱪᱮᱫ ᱪᱮᱫ ᱠᱚ ᱞᱟᱹᱭᱟ ᱜᱚᱝᱠᱮ ᱦᱮᱸ ᱚᱱᱮ ᱮᱱ ᱦᱮᱸ ᱵᱩᱸᱫᱤᱭᱟᱹ ᱚ ᱵᱩᱸᱫᱤᱭᱟᱹ ᱵᱩᱸᱫᱤᱭᱟᱹ ᱠᱚ ᱫᱚᱦᱚ ᱞᱟᱜᱼᱟ ᱛᱟᱞᱦᱮ ᱠᱟᱹᱴᱤᱡ ᱠᱟᱹᱴᱤᱡ ᱡᱚᱛᱚ ᱦᱚᱲ ᱠᱚ ᱮᱢᱟᱟᱜ ᱠᱚᱣᱟ ᱛᱟᱦᱞᱮ ᱜᱚᱝᱠᱮ ᱟᱯᱮ ᱥᱮᱫ ᱫᱚ ᱪᱮᱫ ᱪᱮᱫ ᱪᱮᱫ ᱞᱮᱠᱟ ᱯᱟᱞᱟᱣ ᱦᱩᱭ ᱮᱱᱟ
ᱦᱳᱭ ᱜᱚᱢᱠᱮ ᱮᱠᱟᱞ ᱟᱹᱰᱤ ᱱᱟᱯᱟᱭ ᱜᱮ ᱟᱞᱮ ᱥᱮᱫ ᱦᱚᱸᱞᱮ ᱵᱚᱸᱜᱟ ᱵᱩᱨᱩ ᱠᱮᱫᱟ ᱡᱟᱦᱟᱸ ᱞᱮᱠᱟ ᱞᱟᱹᱭ ᱜᱟᱱᱚᱜᱼᱟ ᱥᱮ ᱥᱤᱫᱩ ᱠᱟᱹᱱᱦᱩ ᱫᱚ ᱱᱟᱦᱟᱜ ᱤᱝᱨᱮᱡᱽ ᱟᱢᱚᱞ ᱨᱮ ᱤᱝᱨᱮᱡᱽᱟᱜ ᱱᱚᱣᱟ ᱨᱚᱰᱚᱡ ᱠᱚᱪᱞᱚᱱ ᱱᱟᱦᱟᱪᱟᱨ ᱠᱷᱚᱱ ᱟᱵᱚ ᱠᱚ ᱯᱷᱩᱨᱜᱟᱹᱞ ᱮᱢ ᱞᱟᱹᱜᱤᱫ ᱛᱮ ᱱᱟᱦᱟᱜ ᱱᱩᱠᱤᱱ ᱫᱚ ᱦᱩᱞᱜᱟᱹᱨᱤᱭᱟᱹ ᱞᱮᱠᱟ ᱛᱮ ᱠᱤᱱ ᱞᱟᱦᱟ ᱞᱮᱱᱟ ᱟᱨ ᱱᱚᱣᱟ ᱜᱮ ᱟᱵᱚᱣᱟᱜ ᱛᱟᱭᱚᱢ ᱫᱟᱨᱟᱢ ᱠᱟᱛᱷᱟ ᱠᱚ ᱩᱭᱦᱟᱹᱨ ᱵᱟᱲᱟ ᱠᱟᱛᱮᱫ ᱱᱩᱠᱩ ᱠᱚ ᱡᱟᱦᱟᱸᱭ ᱵᱤᱨ ᱵᱷᱟᱱᱴᱟ ᱦᱩᱞᱜᱟᱹᱨᱤᱭᱟᱹ ᱠᱚ ᱠᱚ ᱛᱟᱦᱮᱸ ᱠᱟᱱᱟ ᱱᱩᱠᱩ ᱱᱟᱦᱟᱜ ᱟᱠᱚᱣᱟᱜ ᱢᱟᱭᱟᱢ ᱞᱮᱜᱮ ᱠᱟᱛᱮᱫ ᱥᱮ ᱟᱠᱚᱣᱟᱜ ᱡᱤᱣᱤ ᱟᱞᱟᱭ ᱠᱟᱛᱮᱫ ᱟᱵᱚ ᱱᱟᱦᱟᱜ ᱯᱷᱩᱨᱜᱟᱹᱞ ᱠᱚ ᱮᱢ ᱦᱚᱴᱚ ᱠᱟᱫ ᱵᱚᱱᱟ ᱟᱫᱚ ᱱᱩᱠᱩᱣᱟᱜ ᱱᱚᱣᱟ ᱡᱤᱣᱤ ᱟᱞᱟᱭ ᱫᱤᱱᱨᱮ ᱟᱵᱚ ᱫᱚ ᱱᱟᱦᱟᱸᱜ ᱱᱚᱣᱟ ᱫᱚ ᱜᱚᱝᱠᱮ ᱨᱟᱹᱥᱠᱟᱹᱜ ᱫᱤᱱ ᱫᱚ ᱱᱟᱦᱟᱸᱜ ᱵᱟᱝ ᱠᱟᱱ ᱛᱟᱵᱚᱱᱟ ᱦᱮᱸ ᱥᱮ
ᱦᱮᱸ
ᱟᱫᱚ ᱚᱱᱟ ᱛᱮᱜᱮ ᱡᱟᱦᱟᱸ ᱞᱮᱠᱟ ᱥᱮᱛᱟᱜ ᱨᱮ ᱛᱩᱯᱩ ᱵᱟᱲᱟ ᱠᱟᱛᱮᱫ ᱥᱟᱱᱟᱢ ᱟᱛᱳ ᱨᱮᱱ ᱦᱚᱲ ᱠᱚ ᱟᱫᱚ ᱡᱟᱦᱟᱸ ᱨᱮ ᱱᱟᱦᱟᱜ ᱥᱤᱫᱩ ᱠᱟᱹᱱᱦᱩ ᱢᱩᱴᱷᱟᱹᱱ ᱱᱟᱦᱟᱜ ᱢᱮᱱᱟᱜᱼᱟ ᱛᱚ ᱚᱸᱰᱮ ᱞᱮ ᱡᱟᱣᱨᱟ ᱵᱟᱲᱟᱭᱮᱱᱟ ᱟᱫᱚ ᱵᱚᱸᱜᱟ ᱵᱩᱨᱩ ᱵᱟᱲᱟ ᱠᱮᱫ ᱛᱮ ᱟᱫᱚ ᱱᱚᱝᱠᱟ ᱛᱩᱢᱫᱟᱜ ᱴᱟᱢᱟᱠ ᱠᱚᱦᱚᱸ ᱛᱟᱦᱮᱱ ᱜᱮᱭᱟ ᱟᱫᱚ ᱚᱱᱠᱟ ᱮᱱᱮᱡ ᱞᱮᱠᱟ ᱨᱩ ᱫᱚ ᱱᱟᱦᱟᱸᱜ ᱵᱟᱝ ᱚᱱᱟ ᱵᱚᱸᱜᱟ ᱥᱩᱢᱩᱝ ᱜᱮ ᱨᱩ ᱫᱚ ᱦᱩᱭ ᱟᱠᱟᱱᱟ
ᱦᱩᱸ
ᱟᱫᱚ ᱥᱳᱲᱟᱹ ᱠᱚ ᱡᱚᱢ ᱵᱟᱲᱟ ᱠᱟᱛᱮᱫ ᱟᱨᱦᱚᱸ ᱡᱮᱡᱟᱨ ᱟᱯᱟᱱ ᱟᱹᱯᱤᱱ ᱠᱚ ᱪᱟᱞᱟᱣ ᱵᱟᱲᱟᱭᱮᱱᱟ ᱟᱞᱮ ᱥᱮᱫ ᱫᱚ ᱛᱚ ᱜᱚᱝᱠᱮ ᱠᱩᱠᱞᱤ ᱟᱨ ᱦᱚᱸᱧ ᱫᱚᱦᱚᱭᱮᱫᱟ ᱟᱯᱮ ᱥᱮᱫ ᱫᱚ ᱱᱚᱣᱟ ᱥᱤᱫᱟᱹ ᱠᱟᱱᱦᱩ ᱦᱩᱞ ᱢᱟᱦᱟ ᱦᱤᱞᱳᱜ ᱫᱚ ᱱᱟᱦᱟᱜ ᱟᱫᱚ ᱱᱚᱣᱟ ᱵᱚᱞ ᱠᱷᱮᱞ ᱠᱚᱯᱮ ᱦᱩᱭ ᱦᱚᱪᱚᱭ ᱜᱮᱭᱟ ᱥᱮ ᱪᱮᱫ?
ᱚ ᱵᱟᱝ ᱵᱟᱝ ᱜᱚᱝᱠᱮ ᱱᱚᱰᱮ ᱫᱚ ᱟᱞᱮᱭᱟᱜ ᱱᱚᱝᱠᱟᱱᱟᱜ ᱦᱮᱸ ᱟᱞᱮ ᱟᱛᱳ ᱨᱮᱫᱚ ᱢᱟᱱᱮ ᱱᱚᱝᱠᱟᱱᱟᱜ ᱜᱚᱰᱟ ᱠᱚᱦᱚᱸ ᱵᱟᱹᱱᱩᱜᱼᱟ ᱡᱮ ᱵᱚᱞ ᱠᱷᱮᱞ ᱫᱚᱦᱚᱭ ᱞᱮᱠᱟᱣᱟᱜ ᱫᱚᱦᱚ ᱜᱟᱱᱚᱜ ᱞᱮᱠᱟ ᱛᱟᱞᱦᱮ ᱟᱞᱮ ᱫᱷᱟᱨᱮ ᱯᱟᱥᱮ ᱟᱹᱛᱩ ᱠᱚ ᱦᱮᱱᱟᱜᱼᱟ ᱡᱟᱦᱟᱸ ᱵᱚᱞ ᱠᱷᱮᱞ ᱦᱚᱪᱚ ᱜᱟᱱᱚᱜᱼᱟ, ᱠᱤᱱᱛᱩ ᱵᱟᱝᱠᱚ ᱫᱚᱦᱚ ᱵᱟᱲᱟᱭ ᱫᱟᱠᱚ ᱦᱮᱸ ᱛᱟᱞᱦᱮ ᱥᱟᱺᱜᱤᱧ ᱥᱮᱫ ᱫᱚ ᱦᱚᱭ ᱛᱚᱠᱚ ᱫᱚᱦᱚ ᱠᱟᱫᱟ ᱟᱞᱮ ᱫᱷᱟᱨᱮ ᱯᱟᱥᱮ ᱫᱚ ᱵᱟᱝᱠᱚ ᱫᱚᱦᱚ ᱠᱟᱫᱟ ᱜᱚᱝᱠᱮ ᱟᱯᱮ ᱥᱮ ᱩᱱᱦᱤᱞᱳᱜ ᱠᱷᱮᱞᱳᱰ ᱦᱚᱪᱚ ᱠᱮᱫᱟ ᱯᱮ ᱥᱮ ᱪᱮᱫ?
ᱟᱪᱪᱷᱟ ᱞᱟᱹᱭ ᱜᱟᱱᱚᱜᱼᱟ ᱟᱞᱮ ᱥᱮᱫ ᱫᱚ ᱱᱟᱦᱟᱸᱜ ᱠᱷᱮᱞ ᱫᱚᱠᱚ ᱠᱷᱮᱞ ᱦᱚᱪᱚᱭᱮᱫᱟ ᱛᱚᱵᱮ ᱟᱞᱮ ᱟᱛᱳ ᱨᱮᱫᱚ ᱱᱟᱦᱟᱸᱜ ᱵᱟᱞᱮ ᱠᱷᱮᱞ ᱦᱚᱪᱚᱭᱮᱫᱟ ᱟᱫᱚ ᱚᱱᱠᱟᱜᱮ ᱱᱚᱜᱼᱚ ᱱᱚᱣᱟ ᱠᱚ ᱱᱟᱦᱟᱸᱜ ᱪᱤᱟᱹᱛᱮ ᱵᱟᱝ ᱵᱚᱱ ᱵᱩᱡᱷᱟᱹᱣ ᱟᱠᱚ ᱜᱚᱝᱠᱮ ᱡᱮ ᱱᱚᱣᱟ ᱫᱚ ᱟᱵᱚ ᱴᱷᱮᱱ ᱫᱚ ᱨᱟᱹᱥᱠᱟᱹᱜ ᱫᱤᱱ ᱫᱚ ᱵᱟᱝ ᱠᱟᱱᱟ᱾ ᱡᱟᱦᱟᱸ ᱠᱚᱨᱮ ᱵᱚᱞ ᱮᱱᱮᱡ ᱠᱚ ᱦᱩᱭ ᱦᱚᱪᱚᱭᱫᱟ ᱢᱟᱱᱮ ᱚᱱᱟ ᱠᱚᱨᱮ ᱫᱚ ᱟᱨᱦᱚᱸ ᱱᱚᱝᱠᱟᱱ ᱮᱱᱮᱡ ᱦᱚᱸ ᱠᱩ ᱦᱩᱭ ᱪᱚᱭᱫᱟ
ᱦᱮᱸ ᱦᱮᱸ ᱦᱮᱸ ᱟᱵᱮᱱ ᱡᱟᱦᱟᱸ ᱞᱮᱠᱟ ᱵᱮᱱ, ᱦᱮᱸ
ᱪᱤᱠᱟᱹᱛᱮ ᱱᱟᱦᱟᱸᱜ ᱱᱩᱠᱩ ᱵᱚᱱ ᱵᱩᱡᱷᱟᱹᱣ ᱠᱚᱣᱟ ᱡᱮ ᱱᱚᱣᱟ ᱫᱤᱱ ᱦᱤᱞᱳᱜ ᱫᱚ ᱟᱞᱚᱵᱚᱱ ᱨᱟᱹᱥᱠᱟᱹᱜ ᱢᱟ ᱟᱫᱚ ᱵᱚᱞ ᱠᱷᱹᱮᱞ ᱦᱚᱸ ᱞᱟᱹᱠᱛᱤ ᱠᱟᱱ ᱜᱮᱭᱟ ᱟᱫᱚ ᱚᱱᱟ ᱫᱤᱱ ᱵᱟᱫ ᱠᱟᱛᱮᱫ ᱱᱟᱦᱟᱸᱜ ᱟᱫᱚ ᱟᱲᱟᱜᱷ ᱛᱟᱵᱚᱱ ᱯᱮ ᱱᱚᱣᱟ ᱵᱚᱞ ᱠᱷᱮᱞ ᱠᱚᱫᱚ ᱦᱮᱸ ᱥᱮ ᱪᱮᱫ ᱜᱚᱝᱠᱮ?
ᱮᱠᱫᱚᱢ ᱥᱟᱹᱨᱤ ᱠᱟᱛᱷᱟ ᱜᱮᱵᱮᱱ ᱞᱟᱹᱭ ᱠᱮᱫᱟ᱾ ᱩᱱ ᱦᱤᱞᱳᱜ ᱫᱚ ᱨᱟᱹᱥᱠᱟᱹ ᱨᱮᱱᱟᱜ ᱫᱤᱱ ᱫᱚ ᱵᱟᱝ ᱛᱟᱦᱮᱸ ᱠᱟᱱᱟ ᱩᱱ ᱦᱤᱞᱳᱜ ᱫᱚ ᱡᱟᱦᱟᱸ ᱟᱵᱚᱨᱮᱱ ᱵᱤᱨ ᱡᱳᱫᱽᱫᱷᱟ ᱠᱚ ᱛᱟᱦᱮᱸ ᱠᱟᱱ ᱛᱟᱵᱚᱱᱟ ᱵᱤᱨᱥᱟ ᱢᱩᱱᱰᱟ ᱥᱮ ᱩᱱᱠᱩ ᱥᱤᱫᱩ ᱠᱟᱹᱱᱩ ᱪᱟᱸᱫᱷ ᱵᱷᱳᱭᱨᱳᱵ ᱦᱮᱸ ᱛᱟᱦᱚᱞᱮ ᱩᱱᱠᱩᱣᱟᱜ ᱢᱟᱭᱟᱝ ᱞᱤᱡᱤᱱ ᱠᱟᱛ ᱛᱮᱫ ᱡᱟᱦᱟᱸ ᱟᱵᱚ ᱥᱟᱫᱷᱤᱱᱚᱛᱟ ᱮᱢ ᱞᱟᱹᱜᱤᱫ ᱛᱮ ᱠᱚ ᱞᱟᱦᱟ ᱞᱮᱱ ᱛᱟᱦᱮᱸᱫ ᱫᱚ ᱱᱚᱣᱟ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ᱾ ᱟᱨ ᱱᱮᱛᱟᱨ ᱫᱚ ᱦᱮᱸ ᱚᱱᱠᱟ ᱞᱮᱠᱟ ᱵᱟᱹᱞᱤᱧ ᱟᱡᱚᱢ ᱠᱟᱫᱟ ᱵᱟᱠᱷᱟᱱ ᱞᱟᱦᱟ ᱞᱟᱦᱟ ᱛᱮᱫᱚ ᱟᱡᱚᱢᱚᱜ ᱠᱟᱱ ᱛᱟᱦᱮᱫ ᱡᱮ ᱦᱮᱸ ᱩᱱ ᱦᱤᱞᱳᱜ ᱚᱨᱜᱮᱥᱴᱟᱨ ᱠᱚᱠᱚ ᱫᱚᱦᱚᱭᱫᱟ ᱨᱟᱹᱥᱠᱟᱹ ᱞᱮᱠᱟᱱ ᱡᱤᱱᱤᱥ ᱢᱟᱱᱮ ᱢᱟᱭᱤᱠ ᱵᱚᱠᱥ ᱠᱚ ᱟᱹᱜᱩᱭᱫᱟ ᱥᱮᱠᱚ ᱮᱱᱮᱡ ᱥᱮᱨᱮᱧ ᱫᱟᱠᱚ ᱚᱱᱮ ᱚᱝᱠᱟ ᱦᱮᱸ ᱛᱟᱞᱦᱮ ᱚᱱᱟ ᱦᱮᱸ ᱛᱟᱞᱦᱮ ᱚᱨᱠᱮᱥᱴᱟᱨ ᱠᱚᱫᱚ ᱩᱱ ᱦᱤᱞᱳᱜ ᱫᱚ ᱢᱚᱱᱮᱭᱟᱞᱤᱧ ᱡᱮ ᱵᱟᱝ ᱠᱚᱨᱟᱣ ᱜᱮ ᱴᱷᱤᱠ ᱠᱟᱱᱟ ᱠᱚᱨᱟᱣ ᱨᱮᱱᱟᱜ ᱛᱚ ᱟᱨᱦᱚᱸ ᱟᱭᱢᱟ ᱫᱤᱱ ᱦᱮᱱᱟᱜ-ᱟ᱾ ᱛᱟᱞᱦᱮ ᱚᱱᱟ ᱯᱷᱟᱸᱠᱟ ᱫᱤᱱ ᱨᱮ ᱠᱚᱨᱟᱣ ᱦᱚᱪᱚᱭ ᱯᱮ ᱦᱮ ᱩᱱ ᱦᱤᱞᱳᱜ ᱫᱚ ᱦᱮᱸ ᱟᱵᱚᱣᱟᱜ ᱢᱟᱱᱮ ᱨᱟᱹᱥᱠᱟᱹ ᱫᱤᱱ ᱫᱚ ᱵᱟᱝ ᱠᱟᱱᱟ ᱟᱨ ᱟᱵᱮᱱ ᱪᱮᱫ ᱪᱮᱫ ᱞᱮᱠᱟ ᱵᱮᱱ ᱵᱩᱡᱟ ᱚᱱᱟ ᱠᱟᱹᱴᱤᱡ ᱚᱱᱟᱜᱮ ᱵᱟᱨᱯᱮ ᱠᱟᱛᱷᱟ ᱞᱟᱹᱭ ᱵᱮᱱ
ᱦᱮᱸ ᱜᱚᱝᱠᱮ ᱞᱟᱹᱭ ᱟᱨ ᱢᱤᱫ ᱫᱷᱟᱣ ᱠᱩᱠᱞᱤ ᱫᱚᱦᱚᱭ ᱵᱮᱱ
ᱦᱮᱸ ᱞᱟᱹᱭ ᱫᱟᱞᱤᱧ ᱱᱚᱜᱼᱚᱭ ᱡᱮ ᱚᱨᱠᱮᱥᱴᱟᱨ ᱠᱚ ᱟᱹᱰᱤ ᱡᱟᱭᱜᱟᱨᱮ ᱧᱮᱞ ᱧᱟᱢᱚᱜ-ᱟ ᱡᱮ ᱦᱩᱞ ᱢᱟᱦᱟ ᱫᱤᱱ ᱨᱮ ᱠᱚ ᱫᱚᱦᱚᱭᱫᱟ ᱦᱮᱸ ᱚᱱᱮ ᱚᱱᱟ ᱫᱚᱦᱚ ᱴᱷᱤᱠ ᱠᱟᱱᱟ ᱥᱮ ᱚᱱᱟ ᱫᱚ ᱵᱟᱝ ᱫᱚᱦᱚ ᱨᱮᱦᱚ ᱜᱟᱱ ᱠᱚᱜ-ᱟ
ᱦᱳᱭ ᱜᱚᱝᱠᱮ ᱟᱪᱪᱷᱟ ᱟᱹᱰᱤ ᱱᱟᱯᱟᱭ ᱠᱩᱠᱞᱤ ᱡᱟᱦᱟᱸ ᱞᱟᱠᱟᱱ ᱦᱟᱸ ᱤᱧ ᱵᱩᱡᱽ ᱫᱟᱲᱮᱭᱟᱜ ᱠᱟᱱᱟ ᱯᱳᱭᱞᱳ ᱨᱮᱜᱮ ᱱᱟᱦᱟᱜ ᱤᱧ ᱞᱟᱹᱭ ᱠᱟᱫᱟ ᱱᱚᱣᱟ ᱫᱤᱱ ᱫᱚ ᱟᱵᱚ ᱴᱷᱮᱱ ᱥᱮ ᱥᱟᱱᱟᱢ ᱠᱚᱴᱷᱮᱱ ᱜᱮ ᱱᱚᱣᱟ ᱫᱤᱱ ᱫᱚ ᱱᱟᱦᱟᱜ ᱨᱟᱹᱥᱠᱟᱹ ᱟᱱ ᱫᱤᱱ ᱫᱚ ᱵᱟᱝ ᱠᱟᱱᱟ ᱟᱹᱰᱤ ᱢᱟᱨᱟᱝ ᱱᱟᱜᱟᱢ ᱥᱮᱫ ᱛᱮ ᱟᱹᱰᱤ ᱢᱟᱨᱟᱝ ᱫᱳᱠ ᱟᱱ ᱫᱤᱱ ᱠᱟᱱᱟ ᱟᱫᱚ ᱜᱚᱢᱠᱮ ᱯᱳᱭᱞᱳ ᱨᱮᱜᱮ ᱤᱧᱫᱩᱧ ᱞᱟᱹᱭᱟ ᱱᱚᱣᱟ ᱚᱨᱜᱮᱥᱴᱟᱨ ᱠᱚᱫᱚ ᱱᱟᱜ ᱡᱟᱦᱟ ᱞᱮᱠᱟ ᱡᱟᱛᱮ ᱵᱟᱠᱩ ᱫᱚᱦᱚᱭ ᱢᱟ ᱥᱮ ᱱᱚᱣᱟ ᱵᱚᱞ ᱠᱷᱮᱞ ᱠᱚᱦᱚ ᱵᱟᱠᱚ ᱫᱚᱦᱚᱭ ᱢᱟ ᱤᱧ ᱫᱩᱧ ᱞᱟᱹᱭᱟ ᱱᱚᱣᱟ ᱦᱩᱞ ᱢᱟᱦᱟ ᱦᱤᱞᱳᱜ ᱫᱚ ᱥᱩᱢᱩᱝ ᱥᱩᱫᱷᱩ ᱵᱚᱸᱜᱟ ᱵᱩᱨᱩ ᱠᱟᱛᱮᱜ ᱜᱮ ᱟᱨᱦᱚ ᱡᱮ ᱡᱟᱨ ᱡᱟᱛᱮ ᱠᱚ ᱚᱲᱟᱜ ᱠᱚ ᱨᱩᱣᱟᱹᱲ ᱪᱟᱞᱟᱜ ᱟᱨ ᱱᱚᱣᱟ ᱦᱩᱞ ᱢᱟᱦᱟ ᱢᱟᱱᱟᱣ ᱫᱚ ᱤᱧᱫᱩᱧ ᱞᱟᱹᱭᱟ ᱫᱤᱱ ᱵᱮᱲᱟ ᱨᱮᱜᱮ ᱢᱟᱱᱟᱣ ᱠᱟᱛᱮᱫ ᱟᱫᱚ ᱪᱟᱵᱟ ᱵᱟᱲᱟ ᱠᱟᱜ ᱦᱩᱭᱩᱜ-ᱟ ᱟᱫᱚ ᱟᱭᱢᱟ ᱡᱟᱭᱜᱟ ᱠᱚᱨᱮ ᱧᱮᱞᱚᱜ ᱠᱟᱱᱟ ᱱᱟᱦᱟᱜ ᱧᱤᱫᱟᱹ ᱵᱮᱲᱟ ᱫᱷᱟᱹᱵᱤᱡ ᱠᱚ ᱫᱚᱦᱚᱭᱮᱫᱟ ᱟᱫᱚ ᱧᱤᱫᱟᱹ ᱞᱮᱱᱠᱷᱟᱱ ᱜᱮ ᱱᱟᱦᱟᱜ ᱚᱱᱮ ᱚᱱᱠᱟ ᱮᱱᱮᱡ ᱥᱮᱨᱮᱧ ᱠᱚᱠᱚ ᱦᱩᱭ ᱚᱪᱚᱭᱟ
ᱦᱮᱸ
ᱟᱫᱚ ᱜᱚᱢᱠᱮ ᱟᱯᱮ ᱥᱮᱫ ᱫᱚ ᱛᱟᱦᱚᱞᱮ ᱱᱚᱝᱠᱟ ᱧᱤᱫᱟᱹ ᱵᱮᱲᱟ ᱫᱷᱟᱹᱵᱤᱡ ᱦᱩᱭᱩᱜ ᱠᱟᱱᱟ ᱥᱮ ᱪᱮᱫ
ᱵᱟᱝ ᱵᱟᱝ ᱟᱞᱮ ᱴᱷᱮᱱ ᱫᱚ ᱱᱚᱝᱠᱟ ᱚᱱᱮ ᱥᱤᱧ ᱵᱮᱲᱟ ᱥᱩᱢᱩᱝ ᱜᱮ ᱚᱱᱮ ᱚᱱᱠᱟ ᱞᱤᱧ ᱞᱟᱹᱭ ᱠᱮᱫ ᱦᱮᱸ ᱯᱚᱨᱚᱥᱟᱫ ᱠᱚ ᱮᱢ ᱵᱟᱲᱟ ᱠᱟᱛᱮᱫ ᱜᱮ ᱪᱟᱵᱟᱭᱮᱱᱟ ᱟᱨ ᱟᱵᱮᱱ ᱡᱟᱦᱟᱸ ᱵᱮᱱ ᱞᱟᱹᱭ ᱠᱮᱫ ᱮᱸᱻ ᱟᱯᱮᱴᱷᱮᱱ ᱦᱚ ᱚᱱᱠᱟ ᱯᱩᱡᱟᱹ ᱥᱚᱢᱚᱭ ᱜᱮ ᱡᱮ ᱠᱟᱹᱴᱤᱡ ᱨᱩ ᱵᱟᱲᱟ ᱦᱮᱸ ᱦᱳᱭ ᱚᱱᱮ ᱚᱱᱟ ᱨᱩ ᱫᱚ ᱟᱞᱮᱴᱷᱮᱱ ᱦᱚᱸ ᱚᱱᱠᱟ ᱦᱩᱭᱱᱟ ᱟᱨᱠᱤ ᱯᱩᱡᱟᱹ ᱯᱩᱡᱟᱹ ᱥᱚᱢᱚᱭ ᱡᱟᱦᱟᱱᱟᱜ ᱢᱤᱫᱴᱮᱱ ᱨᱩ ᱠᱚ ᱨᱩᱭ ᱫᱚ ᱦᱳᱭ ᱚᱱᱟ ᱚᱱᱮ ᱚᱱᱟ ᱠᱚᱜᱮ ᱦᱩᱭ ᱮᱱᱟ ᱛᱟᱞ ᱦᱮᱸ ᱜᱚᱢᱠᱮ ᱟᱸᱡᱚᱢ ᱞᱟᱜ ᱛᱟᱦᱮᱵ ᱵᱮᱱ ᱥᱮ ᱵᱟᱝ ᱡᱮ ᱦᱚᱸᱜ-ᱚᱭ ᱱᱚᱣᱟ ᱢᱩᱠᱩᱴᱢᱩᱱᱤᱯᱩᱨ ᱨᱮ ᱱᱚᱣᱟ ᱡᱟᱦᱟᱸ ᱢᱚᱱᱛᱨᱤ ᱠᱚᱠᱚ ᱦᱮᱡ ᱞᱮᱱ ᱫᱚ ᱵᱮᱝᱜᱚᱞ ᱨᱮᱱ ᱢᱩᱠᱷᱚᱢᱚᱱᱛᱨᱤ ᱚᱱᱟ ᱚᱸᱰᱮ ᱦᱚᱠᱚ ᱯᱟᱞᱟᱣ ᱠᱮᱫᱟ ᱟᱵᱚᱣᱟᱜ ᱦᱮᱸ ᱛᱟᱞᱮ ᱟᱹᱰᱤ ᱜᱟᱱ ᱦᱚᱲᱜᱮ ᱟᱞᱮ ᱟᱹᱛᱩ ᱠᱷᱚᱱᱟᱜ ᱦᱚᱠᱚ ᱪᱟᱞᱟᱣ ᱞᱮᱱᱟ ᱥᱮ ᱥᱮᱴᱟ ᱟᱹᱛᱩ ᱠᱷᱚᱱᱟᱜ ᱦᱚᱞᱤᱧ ᱟᱸᱡᱚᱢᱮᱫ ᱛᱟᱦᱮ ᱵᱟᱥ ᱛᱮᱠᱚ ᱥᱮᱱ ᱱᱟᱠᱚ ᱛᱟᱞᱦᱮ ᱟᱹᱞᱤᱧ ᱦᱚ ᱵᱟ
ᱟᱹᱰᱤ ᱱᱟᱯᱟᱭ ᱡᱟᱦᱟ ᱞᱟᱠᱟ ᱱᱚᱣᱟ ᱦᱩᱞ ᱫᱤᱵᱚᱥ ᱥᱮ ᱦᱩᱞ ᱢᱟᱦᱟ ᱢᱟᱱᱟᱣ ᱞᱟᱹᱜᱤᱫ ᱠᱚ ᱪᱟᱞᱟᱣ ᱞᱮᱱᱟ ᱚᱱᱟ ᱠᱷᱟᱹᱛᱤᱨ ᱟᱹᱰᱤ ᱥᱟᱨᱦᱟᱣ ᱟᱫᱚ ᱱᱟᱯᱟᱭ ᱜᱮ ᱡᱟᱛᱮ ᱦᱩᱭᱩᱜ ᱢᱟ ᱜᱚᱝᱠᱮ ᱛᱤᱦᱤᱧ ᱫᱚ ᱱᱚᱝᱠᱟ ᱜᱤᱞᱟᱝ ᱨᱚᱯᱚᱲᱟ